ᱡᱚᱦᱟᱨ ᱜᱮ ᱡᱚᱦᱟᱨ ᱜᱮᱼᱼ
ᱦᱮᱸ ᱪᱮᱫ ᱪᱮᱫ ᱪᱮᱠᱟ ᱞᱮᱱ ᱛᱮ ᱠᱚᱞᱮᱢ ᱫᱚᱦᱚ ᱠᱮᱫ ᱛᱟᱞᱟᱝ ᱟ
ᱚᱱᱟ ᱟᱡ ᱟᱡ ᱛᱮ ᱜᱮ ᱚᱱᱟ ᱫᱚ ᱠᱟᱴᱟᱣ ᱮᱱᱟ ᱦᱟᱱᱟ ᱢᱟᱲᱟᱝ ᱨᱮᱱᱟᱜ ᱠᱚᱞ ᱤᱭᱟᱹ ᱥᱮᱠᱮᱱᱰ ᱴᱟᱭᱤᱢ ᱨᱟᱠᱟᱵ ᱠᱟᱱ ᱛᱟᱦᱮᱸᱜᱼᱟ ᱦᱟᱱᱮ ᱡᱟᱦᱟᱸ ᱩᱱ ᱥᱚᱢᱚᱭ ᱵᱟᱹᱧ ᱜᱮᱫᱼᱼ ᱠᱟᱫ ᱛᱟᱦᱮᱸᱫ ᱢᱟᱲᱟᱝ ᱨᱮ ᱟᱫᱚ ᱤᱱᱟᱹ ᱨᱮᱱᱟᱜ ᱨᱮ ᱜᱮ ᱠᱚᱼᱼ ᱥᱩᱭᱮᱫ ᱛᱟᱦᱮᱸᱜ ᱟᱫᱚ ᱟᱡ ᱛᱮ ᱜᱮ ᱜᱟᱞᱢᱟᱨᱟᱣ ᱜᱟᱞᱢᱟᱨᱟᱣ ᱛᱮ ᱜᱮ ᱜᱮᱫ ᱠᱮᱫᱟ ᱠᱚ ᱚᱱᱟ ᱜᱮ ᱵᱟᱝ ᱤᱧ ᱵᱩᱡ ᱫᱟᱲᱮᱭᱟᱜ ᱛᱟᱦᱮᱱ ᱵᱟᱠᱷᱟᱱ ᱫᱚ ᱪᱮᱫ ᱦᱚᱸ ᱵᱟᱝᱼᱼ
ᱤᱧ ᱫᱚ ᱤᱱᱠᱟᱹᱧ ᱵᱩᱡᱷᱟᱹᱣ ᱠᱮᱫᱟ ᱟᱢᱟᱜ ᱯᱟᱥᱮ ᱴᱟᱣᱟᱨ ᱮ ᱰᱤᱥᱴᱟᱯ ᱮᱜ ᱠᱟᱱᱟ
ᱴᱟᱣᱟᱨ ᱫᱚ ᱵᱟᱝᱼᱟ ᱱᱚᱜᱼᱚ ᱱᱚᱣᱟ ᱴᱟᱣᱟᱨ ᱡᱟᱭᱜᱟᱨᱤᱧ ᱦᱮᱡ ᱟᱠᱟᱱᱟ ᱮᱠᱵᱟᱨ ᱯᱷᱩᱞᱯᱷᱤᱞ ᱱᱤᱛᱚᱜ ᱱᱮᱴᱣᱟᱨᱠᱼᱼ ᱧᱟᱢᱫᱟ ᱯᱷᱟᱭᱤᱵ ᱡᱤ ᱱᱮᱴᱣᱟᱨᱠ ᱠᱷᱚᱱᱟᱜ ᱤᱧ ᱜᱟᱞᱢᱟᱨᱟᱣ ᱟᱢ ᱠᱟᱱᱟ ᱴᱟᱣᱟᱨ ᱨᱮᱱᱟᱜ ᱥᱚᱢᱚᱥᱥᱟ ᱫᱚ ᱢᱤᱫᱴᱟᱝ ᱪᱮᱫ ᱥᱚᱢᱚᱥᱥᱟ ᱜᱮ ᱵᱟᱝ ᱥᱳᱭᱟᱭᱼᱼ
ᱦᱮᱸ ᱟᱨ ᱤᱧ ᱵᱟᱰᱟᱭᱼᱼ ᱥᱟᱱᱟᱭ ᱤᱫᱤᱧ ᱠᱟᱱᱟ ᱫᱟ ᱟᱯᱮ ᱥᱮᱫ ᱫᱚ ᱦᱩᱲᱩ ᱠᱚ ᱠᱚ ᱮᱨ ᱨᱟᱯᱷᱚᱨ ᱵᱟᱲᱟ ᱠᱮᱫᱟ ᱥᱮ ᱵᱟᱝᱼᱼ
ᱮᱨ ᱟᱯᱷᱚᱨ ᱫᱚ ᱦᱩᱭ ᱟᱠᱟᱱ ᱜᱮᱭᱟ ᱵᱟᱝ ᱫᱚ ᱵᱟᱝ ᱟᱫᱚ ᱱᱟᱥᱮᱼᱼ ᱦᱟᱨᱟ ᱟᱠᱟᱱ ᱜᱮᱭᱟ
ᱦᱟᱨᱟ ᱵᱟᱲᱟ ᱟᱠᱟᱱ ᱜᱮᱭᱟ ᱛᱚ ᱟᱨ ᱠᱷᱮᱛ ᱠᱚ ᱡᱟᱦᱟᱸ ᱠᱟᱱᱟ ᱮ ᱵᱟᱹᱭᱦᱟᱹᱲ ᱨᱮᱱᱟᱜ ᱚᱱᱟ ᱠᱚᱠᱚ ᱥᱤ ᱯᱟᱲᱟᱜ ᱵᱟᱲᱟ ᱟᱠᱟᱫᱟ ᱥᱮ ᱵᱟᱝ
ᱟᱫᱚ ᱱᱮᱥ ᱛᱚ ᱥᱮ ᱱᱮᱛᱟᱨ ᱫᱚᱼᱼ ᱧᱮᱞᱚᱜᱚᱜ ᱠᱟᱱᱟ ᱱᱟᱦᱮᱞ ᱛᱮ ᱫᱚ ᱵᱟᱝ ᱠᱚ ᱥᱤ ᱯᱟᱲᱟᱜ ᱫᱟ ᱟᱫᱚ ᱚᱱᱟᱼᱼ ᱯᱟᱹᱦᱤᱞ ᱡᱩᱜᱽ ᱨᱮ ᱚᱱᱟ ᱧᱮᱞᱚᱜ ᱠᱟᱱ ᱛᱟᱦᱮᱸᱫ ᱱᱟᱦᱮᱞ ᱛᱮ ᱠᱚ ᱥᱤ ᱯᱟᱲᱟᱜ ᱠᱟᱜ ᱠᱟᱱ ᱛᱟᱦᱮᱸᱼᱟ
ᱯᱟᱹᱦᱤᱞ ᱡᱚᱜᱟ ᱠᱷᱚᱡ ᱫᱚ ᱥᱮᱫᱟᱭ ᱡᱚᱠᱷᱚᱡ ᱫᱚ ᱱᱟᱦᱮᱞ ᱛᱮ ᱜᱮ ᱦᱩᱭᱩᱜ ᱠᱟᱱ ᱛᱟᱦᱮᱱᱟ ᱟᱨᱼᱼ ᱱᱮᱛᱟᱨ ᱫᱚ ᱡᱟᱦᱟᱸ ᱦᱩᱭᱩᱜ ᱠᱟᱱᱟ ᱚᱱᱟ ᱜᱟᱹᱰᱤ ᱛᱮ ᱜᱮ ᱠᱚ ᱥᱤ ᱦᱚᱪᱚᱭ ᱮᱫᱟ ᱠᱷᱮᱛ ᱥᱤᱭᱳᱜ ᱵᱟᱞᱟ ᱜᱟᱹᱰᱤ ᱦᱚᱸ ᱦᱮᱡ ᱟᱠᱟᱱᱟ ᱟᱨ ᱡᱟᱦᱟᱸ ᱴᱨᱟᱠᱴᱟᱨ ᱠᱚ ᱢᱮᱛᱟᱜ ᱠᱟᱱᱟ ᱚᱱᱟ ᱛᱮ ᱦᱚᱸ ᱠᱩ ᱥᱤ ᱚᱪᱚᱭᱮᱫ ᱠᱟᱱ ᱜᱮᱭᱟ ᱛᱚ ᱤᱧ ᱵᱟᱰᱟᱭ ᱥᱟᱱᱟᱭ ᱤᱫᱤᱧ ᱠᱟᱱᱟ ᱟᱯᱮ ᱥᱮᱫ ᱫᱚ ᱪᱮᱫ ᱛᱮ ᱠᱚ ᱥᱤᱭ ᱮᱫᱟ
ᱦᱮᱸ ᱱᱤᱛᱚᱜ ᱫᱚᱼᱼ ᱡᱟᱦᱟᱸ ᱫᱚ ᱜᱮᱞᱮ ᱴᱨᱟᱠᱴᱚᱨ ᱚᱱᱟ ᱛᱮ ᱜᱮ ᱥᱤ ᱫᱚ ᱦᱩᱭᱩᱜ ᱠᱟᱱ ᱜᱮᱭᱟ ᱟᱨᱠᱤ
ᱦᱮᱸ ᱛᱚ ᱜᱚᱴᱟ ᱜᱤ ᱚᱱᱟ ᱠᱚ ᱛᱮ ᱜᱮ ᱠᱚ ᱥᱤ ᱦᱚᱪᱚᱭ ᱮᱫᱟ ᱴᱨᱟᱠᱴᱟᱨ ᱠᱚ ᱛᱮ ᱜᱮᱼᱼ ᱦᱮᱸ ᱟᱯᱮ ᱫᱚ ᱟᱢ ᱫᱚ ᱚᱠᱟᱴᱟᱜ ᱫᱤᱥᱚᱢ ᱨᱮᱪᱚ
ᱦᱮᱸ ᱟᱞᱮ ᱫᱚ ᱱᱤᱛᱚᱜ ᱫᱚ ᱱᱚᱣᱟ ᱯᱚᱪᱷᱤᱢ ᱵᱟᱝᱞᱟ ᱨᱮᱱᱼᱼ
ᱟᱪᱪᱷᱟ ᱯᱚᱥᱪᱤᱢ ᱵᱟᱝᱜᱟᱞ ᱵᱟᱝᱼᱼ
ᱦᱩᱸ
ᱦᱮᱸ ᱛᱚ ᱫᱟᱜ ᱵᱟᱲᱟᱭ ᱫᱟᱭ ᱥᱮ ᱵᱟᱝ ᱚᱱᱛᱮ ᱟᱯᱮ ᱥᱮᱫ ᱫᱚᱼᱼ
ᱦᱮᱸ ᱫᱟᱜ ᱫᱚᱭ ᱫᱟᱜ ᱮᱜ ᱜᱮᱭᱟᱭ ᱚᱱᱟ ᱫᱚ ᱫᱚᱢᱮ ᱮᱠᱴᱟ ᱫᱚ ᱟᱹᱣᱨᱤ ᱫᱟᱜᱟᱭ ᱟᱨ ᱚᱱᱠᱟ ᱦᱚᱸ ᱵᱚᱨᱥᱟ ᱦᱚᱸ ᱟᱹᱣᱨᱤ ᱟᱬᱜᱳᱭᱟᱭ
ᱦᱮᱸ ᱦᱟᱞᱮ ᱥᱮᱫ ᱢᱟ ᱟᱹᱰᱤ ᱜᱟᱱ ᱜᱤ ᱫᱟᱜ ᱮᱜ ᱠᱟᱱᱟ ᱥᱮᱛᱟᱜ ᱟᱹᱭᱩᱵᱼᱼ
ᱟᱪᱪᱷᱟ ᱛᱟᱦᱞᱮ ᱟᱹᱰᱤ ᱟᱹᱰᱤ ᱱᱟᱯᱟᱭ ᱠᱟᱛᱷᱟ ᱛᱚ ᱟᱯᱮ ᱥᱮᱫ ᱫᱚ
ᱦᱮᱸ ᱟᱫᱚ ᱪᱤᱜ ᱞᱮᱠᱟᱭ ᱫᱟᱜ ᱮᱫᱟ ᱚᱱᱠᱟ ᱜᱤ ᱜᱚᱨᱚᱢ ᱦᱚᱛᱚ ᱟᱹᱰᱤ ᱟᱸᱴ ᱜᱚᱨᱚᱢ ᱠᱟᱱᱟ
ᱦᱮᱸ ᱟᱫᱚ ᱱᱮᱛᱟᱨ ᱫᱤᱱ ᱫᱚ ᱚᱱᱠᱟ ᱜᱮ ᱜᱚᱨᱚᱢ ᱜᱮᱭᱟ ᱫᱟᱜ ᱞᱮᱠᱷᱟᱱ ᱮ ᱨᱮᱭᱟᱲᱟ ᱟᱨᱼᱼ ᱤᱱᱟᱹ ᱠᱷᱟᱡ ᱥᱤᱛᱩᱝ ᱨᱟᱠᱟᱵ ᱳᱰᱩᱝ ᱞᱮᱱ ᱠᱷᱟᱱ ᱫᱚ ᱩᱱ ᱫᱚ ᱥᱤᱛᱩᱝ ᱜᱤᱭᱟ
ᱮᱸ ᱦᱮᱸ᱾ ᱥᱮᱛᱟᱜ ᱵᱤᱞᱟᱭ ᱫᱟᱜ ᱮᱫᱟ ᱟᱨ ᱟᱭᱩᱵ ᱵᱤᱞᱟᱭ ᱫᱟᱜ ᱮᱫᱟ ᱟᱨ ᱛᱤᱠᱤᱱ ᱵᱮᱞᱟ ᱢᱟ ᱟᱹᱰᱤ ᱡᱳᱨ ᱜᱮ ᱥᱤᱛᱩᱝ ᱮᱜ ᱠᱟᱱ᱾ ᱟᱨ ᱚᱱᱟ ᱥᱤᱛᱩᱝ ᱛᱮ ᱡᱟᱦᱟᱸ ᱫᱟᱜ ᱛᱮ ᱞᱚᱦᱚᱜ ᱠᱚᱜ ᱠᱟᱱᱟ ᱠᱷᱮᱛ ᱠᱚᱨᱮ ᱡᱟᱦᱟᱸ ᱠᱚ ᱤᱭᱟᱹ ᱠᱚᱜ ᱠᱟᱱᱟ ᱚᱱᱟ ᱵᱷᱟᱵ ᱨᱟᱠᱟᱵᱚᱜ ᱠᱟᱱᱟ ᱟᱨ ᱟᱹᱰᱤ ᱜᱚᱨᱚᱢ ᱜᱮ ᱟᱹᱭᱠᱟᱹᱜ ᱠᱟᱱᱟ᱾
ᱦᱟᱸ ᱦᱮᱸ ᱟᱹᱭᱠᱟᱹᱣ ᱫᱚ ᱟᱹᱭᱠᱟᱹᱣᱜ ᱜᱮᱭᱟ, ᱟᱨ ᱛᱟᱦᱞᱮ ᱟᱲᱮ ᱠᱚᱫᱚ ᱯᱮ ᱮ ᱞᱟᱜ ᱜᱮᱭᱟᱠᱚ ᱥᱮ ᱵᱟᱝ ᱟᱯᱮᱫᱚ?
ᱡᱟᱦᱟᱸᱞᱮᱠᱟ ᱮᱦᱚᱵ ᱨᱮᱢ ᱞᱟᱹᱭ ᱠᱮᱫᱟ ᱫᱟ ᱡᱮ ᱴᱨᱟᱠᱴᱟᱨ ᱛᱮ ᱥᱤ ᱦᱳᱭᱩᱜ ᱠᱟᱱᱟ ᱛᱚ ᱚᱱᱟᱞᱮᱠᱟ ᱛᱮ ᱱᱮᱛᱟᱨ ᱢᱟ ᱴᱨᱟᱠᱴᱟᱨ ᱪᱟᱠᱷᱟ ᱨᱤᱜᱤ ᱚᱱᱟ ᱡᱟᱦᱟᱸ ᱠᱚ ᱞᱟᱜᱟᱣᱮᱫ ᱠᱟᱱᱟ ᱚᱱᱟ ᱛᱤᱜᱤ ᱟᱵᱚᱣᱟᱜ ᱯᱤᱱᱰᱦᱟᱹ ᱠᱚᱦᱚᱸ ᱟᱲᱮ ᱞᱟᱜ ᱞᱮᱠᱟ ᱢᱟ ᱦᱳᱭᱩᱜ ᱠᱟᱱ ᱜᱮ᱾
ᱟᱪᱪᱷᱟ ᱦᱮᱸᱪᱚᱝ ᱟᱫᱚ ᱟᱞᱮ ᱥᱮᱜᱫᱚ ᱚᱱᱟ ᱫᱚ ᱟᱹᱣᱨᱤ ᱠᱚ ᱞᱟᱜᱷᱟᱣᱟ ᱡᱟᱦᱟᱸᱢ ᱞᱟᱹᱭᱮᱫ ᱫᱚ
ᱮᱸ ᱪᱟᱠᱷᱟᱨᱮ ᱚᱱᱟ ᱟᱨ ᱢᱤᱫᱴᱮᱡ ᱚᱱᱟ ᱢᱮᱲᱦᱮᱫ ᱪᱟᱠᱷᱟ ᱵᱟᱝ ᱛᱟᱦᱮᱸᱱ ᱠᱟᱱ ᱛᱮ?
ᱟᱸ ᱦᱩᱸ ᱛᱟᱸᱦᱮᱸ ᱫᱚ ᱛᱟᱦᱮᱱ ᱜᱮᱭᱟ ᱚᱱᱮ ᱠᱮᱡᱩᱭᱮᱞ ᱥᱮ ᱪᱮᱫ ᱠᱷᱚᱞ ᱵᱚᱴᱷᱮ ᱵᱟᱠᱚ ᱞᱟᱹᱭᱟ ᱚᱱᱟᱴᱟᱜ ᱚᱱᱟᱴᱟᱜ ᱥᱮ ᱟᱨᱦᱚᱸ ᱚᱝᱠᱟ ᱵᱞᱮᱰ ᱞᱮᱠᱟᱱᱟᱜ ᱠᱚ ᱞᱟᱜᱟᱣᱟᱜ ᱜᱮᱭᱟ?
ᱵᱞᱮᱰ ᱞᱮᱠᱟᱱᱟᱜ᱾
ᱚ ᱵᱞᱮᱰ ᱞᱮᱠᱟᱱᱟᱜ ᱫᱚ ᱦᱮᱪᱚᱝ ᱱᱚᱱᱛᱮ ᱫᱚ ᱟᱹᱣᱨᱤ ᱧᱮᱞ ᱧᱟᱢ ᱠᱚᱜᱼᱟ᱾
ᱦᱮᱸ ᱛᱚ᱾ ᱟᱞᱮ ᱥᱮᱫ ᱫᱚ ᱚᱱᱟ ᱛᱮᱜᱤ ᱛᱚ ᱢᱟᱱᱮ ᱡᱟᱦᱟᱸᱭ ᱡᱟᱦᱟᱸᱭ ᱠᱚᱫᱚ ᱠᱚ ᱞᱟᱭᱮᱫ ᱠᱟᱱ ᱜᱮᱭᱟ ᱡᱟᱦᱟᱸᱭ ᱡᱟᱦᱟᱸᱭ ᱠᱚᱫᱚ ᱵᱟᱝ ᱠᱚ ᱞᱟᱜ ᱫᱟ᱾
ᱦᱮᱸ᱾ ᱟᱫᱚ ᱪᱮᱜ ᱞᱮᱠᱟ ᱛᱤᱱᱟᱹᱜ ᱠᱟᱛᱮᱫ ᱢᱤᱱᱤᱴ ᱠᱚ ᱦᱟᱛᱟᱣ ᱮᱫ ᱛᱟᱯᱮᱭᱟ ᱛᱟᱦᱞᱮ ᱟᱯᱮ ᱥᱮᱫ ᱫᱚ?
ᱮᱸᱜ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ ᱫᱟ ᱚᱱᱟ ᱵᱟᱲᱮ ᱛᱮᱫᱚ ᱵᱟᱰᱟᱭ ᱵᱟᱹᱱᱩᱜ
ᱟᱪᱪᱷᱟ ᱡᱟᱭᱦᱳ ᱛᱟᱦᱚᱞᱮ ᱚᱞ ᱯᱟᱲᱦᱟᱣ ᱫᱚ ᱛᱤᱱᱟᱹᱜ ᱥᱟᱺᱜᱤᱧ ᱦᱩᱭ ᱠᱟᱱᱟ?
ᱦᱟᱸ?
ᱚᱞᱚᱜ ᱯᱟᱲᱦᱟᱣ ᱫᱚ ᱛᱤᱱᱟᱹᱜ ᱥᱟᱺᱜᱤᱧ ᱦᱩᱭ ᱫᱟᱲᱮ ᱠᱟᱱᱟ?
ᱵᱟᱝ ᱵᱟᱝ ᱤᱧ ᱫᱚ ᱚᱞᱚᱜ ᱯᱟᱲᱦᱟᱜ ᱫᱩᱧ ᱵᱟᱹᱜᱤᱭ ᱠᱟᱫᱟ ᱯᱮ ᱯᱩᱱ ᱵᱚᱪᱷᱚᱨ ᱞᱟᱦᱟᱨᱮ᱾
ᱟᱪᱪᱷᱟ, ᱡᱟᱭᱦᱳᱠ ᱟᱨ ᱚᱱᱠᱟ ᱪᱮᱫ ᱠᱚ ᱠᱟᱹᱢᱤ ᱵᱟᱯᱞᱟ ᱠᱟᱠᱚ ᱦᱳᱭ ᱠᱟᱱ ᱛᱟᱢᱟ ᱥᱮ ᱵᱟᱝ?
ᱵᱟᱯᱞᱟ ᱠᱚᱫᱚ ᱵᱟᱝ ᱦᱳᱭ ᱠᱟᱱᱟ᱾
ᱟᱪᱪᱷᱟ ᱛᱟᱦᱞᱮ ᱱᱤᱛᱚᱜ ᱪᱮᱫ ᱪᱤᱠᱟᱹ ᱨᱮᱱᱟᱜ ᱠᱩᱨᱩᱢᱩᱴᱩ ᱩᱭᱦᱟᱹᱨ ᱵᱷᱟᱵᱽᱱᱟ ᱦᱮᱸᱱᱟᱜ ᱠᱟᱫᱟ?
ᱱᱤᱛ ᱫᱚ ᱪᱤᱜ ᱦᱚᱸ ᱵᱟᱝ ᱤᱱᱟᱹᱜᱤ ᱡᱟᱦᱟᱸ ᱛᱤᱱᱟᱹᱜ ᱜᱮ ᱛᱷᱚᱲᱟ ᱜᱟᱱ ᱠᱟᱹᱢᱤ ᱠᱟᱛᱮᱜ ᱯᱩᱭᱥᱟ ᱠᱩ ᱟᱯᱱᱟ ᱴᱷᱮᱡ ᱫᱚᱦᱚ ᱡᱚᱜᱟᱲᱚ ᱦᱩᱭᱩᱜ ᱞᱮᱱᱠᱷᱟᱱᱜᱤ ᱵᱟᱯᱞᱟ ᱦᱩᱭᱩᱜᱼᱟ᱾ ᱟᱨ ᱟᱢ ᱫᱚᱢ ᱵᱟᱯᱞᱟᱣᱠᱟᱱᱟ ᱥᱮ ᱵᱟᱝ ᱫᱟ?
ᱵᱟᱝ ᱵᱟᱝ ᱤᱧᱦᱚ ᱚᱱᱠᱟᱜᱮ ᱱᱚᱣᱟ ᱠᱚ ᱠᱟᱹᱣᱰᱤ ᱠᱚ ᱟᱱᱟᱴ ᱠᱷᱟᱹᱛᱤᱨ ᱛᱮᱜᱮ ᱤᱧᱦᱚᱸ ᱵᱟᱝ ᱤᱧ ᱵᱟᱯᱞᱟ ᱫᱟᱲᱮ ᱠᱟᱣᱫᱟ, ᱠᱮᱱᱮᱱᱟ ᱫᱤᱞ ᱫᱟᱲᱮ ᱵᱟᱝ ᱤᱧ ᱧᱟᱢ ᱫᱟᱲᱮᱭ ᱠᱟᱱ ᱛᱟᱦᱮᱸᱜᱼᱟ ᱟᱨᱠᱤ, ᱵᱟᱯᱞᱟ ᱠᱟᱛᱮᱫ ᱛᱚ ᱞᱟᱹᱭ ᱫᱤᱧ ᱵᱟᱝ ᱦᱩᱭᱩᱜᱼᱟ, ᱦᱚᱲᱤᱡ ᱦᱚᱯᱚᱱ ᱮᱨᱟᱢ ᱟᱹᱜᱩ ᱠᱟᱭᱟ ᱪᱮᱫ ᱞᱮᱠᱟ ᱠᱟᱛᱮ ᱟᱹᱥᱩᱞᱮ ᱦᱩᱭᱩᱜᱼᱟ ᱚᱱᱟ ᱫᱚ ᱱᱤᱡᱮ ᱜᱮ ᱩᱭᱦᱟᱹᱨ ᱵᱷᱟᱵᱱᱟ ᱦᱩᱭᱩᱜᱼᱟ᱾
ᱦᱩᱸ ᱟᱹᱰᱤ ᱜᱟᱱ ᱠᱷᱚᱨᱪᱟ ᱢᱮᱱᱟᱜᱼᱟ ᱵᱟᱯᱞᱟ ᱯᱚᱨᱮ᱾
ᱦᱩᱸ ᱠᱟᱛᱷᱟ ᱫᱚ ᱠᱟᱱ ᱜᱮᱭᱟ
ᱟᱨ ᱛᱚᱵᱮ ᱱᱤᱛ ᱫᱚ ᱟᱢ ᱫᱚᱢ ᱯᱟᱲᱦᱟᱜ ᱠᱟᱱᱟ ᱥᱮ ᱡᱟᱦᱟᱱᱟᱜ ᱚᱱᱠᱟᱢ ᱠᱟᱹᱢᱤ ᱵᱟᱲᱟᱭᱮᱫᱟ?
ᱵᱟ ᱵᱟᱝ ᱠᱟᱹᱢᱤ ᱫᱚ ᱪᱮᱜ ᱦᱚᱸ ᱵᱟᱝ ᱯᱟᱲᱦᱟᱣ ᱫᱚ ᱞᱟᱯᱷᱟᱝ ᱮᱠᱵᱟᱨᱮ ᱰᱚᱜ ᱫᱷᱟᱹᱵᱤᱡ ᱜᱮ ᱯᱟᱲᱦᱟᱣ ᱢᱩᱪᱟᱹᱫ ᱴᱚᱣ ᱠᱟᱹᱫᱟᱹᱧ ᱟᱫᱚ ᱱᱤᱛᱚᱜ ᱫᱚ ᱠᱟᱹᱢᱤ ᱠᱚᱜᱮ ᱱᱤᱡᱮ ᱫᱚ ᱯᱟᱱᱛᱮ ᱵᱟᱲᱟ ᱦᱩᱭᱩᱜ ᱠᱟᱱᱟ ᱟᱨᱠᱤ᱾
ᱦᱮᱸ
ᱵᱟᱰᱟᱭ ᱛᱤᱭᱟᱹᱜ ᱫᱟᱲᱮᱭᱫᱟᱢ ᱞᱟᱹᱭᱫᱟᱹᱧ ᱵᱟᱰᱟᱭ ᱫᱟᱲᱮᱭᱫᱟᱢ?
ᱵᱟᱹᱧ ᱵᱩᱡᱷᱟᱹᱣ ᱞᱮᱫᱟ ᱛᱷᱚᱲᱟ ᱜᱟᱱ
ᱦᱮᱸ ᱤᱧ ᱞᱟᱹᱭᱫᱟ ᱡᱮ ᱯᱟᱲᱦᱟᱣ ᱫᱚ ᱞᱟᱹᱭᱫᱟᱹᱧ ᱞᱟᱯᱷᱟᱝ ᱫᱷᱟᱹᱵᱤᱡ ᱜᱤᱧ ᱯᱟᱲᱦᱟᱣ ᱢᱩᱪᱟᱹᱫ ᱠᱟᱫᱟ᱾ ᱥᱟᱱᱟᱢᱟᱜ ᱜᱮ ᱟᱫᱚ ᱠᱟᱹᱢᱤ ᱠᱚ ᱜᱮ ᱯᱟᱸᱡᱟ ᱦᱩᱭᱩᱜ ᱠᱟᱱᱟ ᱪᱮᱫ ᱠᱚ ᱠᱟᱹᱢᱤ ᱠᱟᱛᱮᱫ
ᱦᱩᱸ
ᱟᱨ ᱡᱟᱣ ᱦᱩᱭᱩᱜ-ᱟ ᱱᱳᱣᱟ
ᱦᱮᱸ ᱡᱚᱠᱷᱚᱱ ᱯᱟᱲᱦᱟᱣ ᱢᱩᱪᱟᱹᱫ ᱠᱟᱜ ᱠᱷᱟᱱ ᱫᱚᱢ ᱫᱟ ᱮᱝᱠᱟᱜᱮ ᱟᱢ ᱠᱩᱨᱩᱢᱩᱴᱩᱭ ᱢᱮ ᱡᱟᱦᱟᱱᱟᱜ ᱵᱟᱝ ᱡᱟᱦᱟᱱᱟᱜ ᱫᱚᱢ ᱧᱟᱢ ᱛᱟᱦᱮᱱ ᱜᱮᱭᱟ᱾ ᱵᱟᱝ ᱧᱟᱢ ᱫᱚ ᱵᱟᱝ ᱠᱟᱱᱟ ᱠᱟᱹᱴᱤᱡ ᱟᱜ ᱦᱚᱸ ᱡᱩ ᱛᱮ ᱧᱟᱢᱚᱜ ᱠᱷᱟᱡ ᱚᱱᱟ ᱦᱚᱸ ᱠᱟᱹᱢᱤ ᱫᱩᱨᱠᱟᱨ ᱠᱟᱱ ᱜᱮᱭᱟ᱾ ᱱᱤᱭᱟᱹ ᱠᱚᱭᱚᱜ ᱦᱚᱨ ᱨᱮᱫᱚ ᱵᱟᱝᱵᱚᱱ ᱛᱟᱦᱮᱱᱟ ᱡᱮ ᱞᱟᱹ ᱴᱩᱣᱟᱜ ᱜᱤᱧ ᱠᱟᱹᱢᱤᱭᱟ ᱠᱟᱹᱴᱤᱜ ᱟᱜ ᱫᱚ ᱵᱟᱝ ᱠᱟᱹᱴᱤᱜ ᱠᱷᱚᱡ ᱜᱮᱛᱚ ᱞᱟᱹ ᱴᱩ ᱦᱩᱭᱩᱜ ᱛᱟᱦᱮᱱᱟ ᱦᱚᱲ ᱫᱚ᱾
ᱟᱵᱮ ᱠᱟᱛᱷᱟ ᱫᱚ ᱤᱱᱟᱹᱜᱮ ᱠᱟᱱ ᱜᱮᱭᱟ ᱥᱮ ᱱᱤᱛᱚᱜ ᱡᱟᱦᱟᱸ ᱧᱮᱞᱚᱜᱚᱜ ᱠᱟᱱᱟ ᱚᱱᱠᱟ ᱞᱮᱠᱟᱛᱮ ᱟᱫᱚ ᱤᱱᱟᱹᱜᱤ ᱩᱱᱦᱚᱸ ᱡᱟᱦᱟ ᱜᱮ ᱧᱟᱢᱚᱜ-ᱟ ᱠᱟᱹᱴᱤᱡ ᱟᱜ ᱦᱚᱸ ᱢᱟᱨᱟᱝ ᱜᱮ ᱟᱹᱭᱠᱟᱹᱜ-ᱟ ᱟᱨᱠᱤ᱾
ᱦᱮᱸ
ᱛᱟᱭᱚᱢ ᱫᱟᱨᱚᱢ ᱫᱚ ᱵᱟᱹᱭ ᱵᱟᱹᱭᱛᱮ ᱞᱟᱦᱟ ᱥᱮᱫ ᱫᱚ ᱪᱟᱞᱟᱣ ᱤᱫᱤ ᱜᱟᱱᱚᱜ ᱜᱮᱭᱟ ᱵᱟᱝ ᱫᱚ
ᱦᱩᱸ ᱟ ᱤᱧᱟᱹᱜ ᱨᱚᱲ ᱢᱚᱸᱡᱛᱮ ᱟᱸᱡᱚᱢᱚᱜ ᱠᱟᱱᱟ ᱥᱮᱫ ᱫᱟ ᱡᱟᱦᱱᱟᱜ ᱤᱱᱠᱟ ᱯᱟᱥᱮ ᱥᱟᱮᱜ ᱨᱮᱱᱟᱜ ᱟᱣᱟᱡ ᱠᱚᱛᱚ ᱵᱟᱝ ᱦᱟᱹᱡᱩᱜ ᱠᱟᱱᱟ?
ᱵᱟ ᱵᱟᱝ ᱚᱝᱠᱟ ᱟᱣᱟᱡᱠᱚ ᱵᱟᱝ ᱦᱤᱡᱩᱜ ᱠᱟᱱᱟ ᱮᱠᱵᱟᱨᱮ ᱠᱞᱤᱭᱟᱨ
ᱦᱩᱸ ᱟ ᱟᱯᱮ ᱥᱮᱫ ᱫᱚ ᱚᱱᱟ ᱵᱤᱨ ᱫᱤᱥᱚᱢ ᱠᱟᱱᱟ ᱥᱮ ᱵᱩᱨᱩ ᱫᱤᱥᱚᱢ ᱠᱟᱱᱟ?
ᱟᱞᱮ ᱫᱚ ᱵᱤᱨ ᱦᱚᱸ ᱵᱟᱝ ᱠᱟᱱᱟᱞᱮ ᱟᱨ ᱵᱩᱨᱩ ᱦᱚᱸ ᱵᱟᱝ ᱠᱟᱱᱟᱞᱮ ᱟᱞᱮ ᱫᱚ ᱴᱚᱸᱰᱟᱝ ᱫᱤᱥᱚᱢ᱾
ᱦᱮᱸ ᱢᱟᱱᱮ ᱚᱱᱟ ᱠᱷᱮᱛ ᱠᱚᱜᱮ ᱢᱮᱱᱟᱜ-ᱟ ᱴᱟᱺᱰᱤ ᱠᱚᱜᱮ ᱢᱮᱱᱟᱜ-ᱟ ᱵᱟᱝ?
ᱦᱮᱸ ᱤᱱᱟᱹ ᱵᱤᱛᱤ ᱛᱮᱫᱚ ᱪᱮᱜ ᱦᱚᱸ ᱵᱟᱝ ᱢᱟᱱᱮ ᱚᱲᱟᱜ ᱵᱟᱲᱜᱮ ᱠᱚᱨᱮ ᱜᱮ ᱠᱷᱟᱹᱞᱤ ᱱᱟᱥᱮ ᱱᱟᱥᱮ ᱫᱟᱨᱮ ᱠᱚ ᱦᱮᱱᱟᱜ ᱠᱟᱫᱟ ᱵᱟᱠᱷᱟᱱ ᱫᱟᱨᱮ ᱫᱚ ᱧᱟᱢ ᱠᱤᱞ ᱜᱮᱭᱟ ᱚᱱᱟᱛᱮ ᱛᱟᱞᱮ ᱟᱯᱮ ᱥᱮᱜ ᱪᱮᱫ ᱞᱮᱠᱟ ᱚᱱᱫᱚ ᱵᱟᱹᱧ ᱵᱟᱰᱟᱭᱟ ᱟᱞᱮ ᱥᱮᱫ ᱫᱚ ᱧᱮᱞᱚᱜ ᱠᱚᱜ-ᱟ ᱡᱮ ᱠᱷᱮᱛ ᱵᱟᱹᱫᱽ ᱨᱮ ᱱᱤᱭᱟᱹ ᱫᱤᱱ ᱱᱮᱛᱟᱨ ᱫᱤᱱ ᱟᱲᱮ ᱞᱟᱜ ᱡᱩᱫᱤᱢ ᱥᱮᱱᱚᱜ-ᱟ ᱥᱮ ᱟᱲᱮ ᱞᱟᱜ ᱞᱟᱜ ᱡᱮ ᱛᱤᱠᱤᱱ ᱫᱷᱟᱹᱵᱤᱡ ᱤᱧ ᱛᱟᱦᱮᱱ ᱛᱮ ᱤᱧ ᱢᱮᱜᱴᱟᱝ ᱫᱟᱨᱮ ᱦᱮᱢᱟᱞ ᱩᱢᱩᱞ ᱫᱩᱲᱩᱵ ᱡᱤᱨᱟᱹᱣ ᱠᱟᱛᱮ ᱟᱨᱦᱚᱸ ᱠᱟᱹᱢᱤᱧ ᱠᱟᱹᱢᱤᱭᱟ ᱚᱝᱠᱟᱱ ᱩᱭᱦᱟᱹᱨ ᱵᱷᱟᱵᱱᱟ ᱫᱚᱦᱚ ᱞᱮᱠᱷᱟᱱᱮᱢ ᱚᱸᱰᱮᱜᱮᱢ ᱜᱚᱡᱚᱜ-ᱟ᱾ ᱠᱟᱨᱚᱱ ᱫᱚ ᱫᱟᱨᱮ ᱱᱟᱹᱲᱤ ᱠᱚ ᱵᱟᱹᱱᱩᱜ ᱠᱟᱫᱟ ᱠᱷᱮᱛ ᱥᱩᱨ ᱠᱚᱨᱮ᱾
ᱦᱮᱸ ᱢᱟᱱᱮ ᱡᱟᱦᱟᱸ ᱠᱷᱮᱛ ᱠᱚ ᱢᱮᱱᱟᱜ-ᱟ ᱚᱱᱛᱮ ᱫᱚ ᱢᱤᱫᱴᱮᱱ ᱜᱟᱱ ᱦᱚᱸ ᱫᱟᱨᱮ ᱵᱟᱹᱱᱩᱜ-ᱟ ᱯᱩᱨᱟᱹ ᱠᱷᱮᱛ ᱜᱮ ᱢᱮᱱᱟᱜ-ᱟ ᱴᱺᱰᱤ ᱜᱮ ᱢᱮᱱᱟᱜ-ᱟ
ᱮᱠ ᱵᱟᱨᱮ
ᱦᱮᱸ ᱡᱟᱦᱟᱸᱭᱮ ᱢᱤᱫᱴᱮᱱ ᱜᱟᱱ ᱦᱚᱲ ᱡᱩᱫᱤ ᱞᱟᱸᱜᱟᱭᱮᱱᱟ ᱠᱟᱹᱢᱤ ᱠᱟᱹᱢᱤ ᱛᱮ ᱛᱚᱭ ᱢᱮᱱᱟ ᱫᱩᱲᱩᱵ ᱡᱤᱨᱟᱹᱜᱟᱹᱧ ᱫᱟᱨᱮ ᱩᱢᱩᱞ ᱞᱮᱫ᱾ ᱛᱚ ᱚᱱᱟ ᱫᱚ ᱵᱟᱝ ᱦᱩᱭᱩᱜᱼᱟ᱾
ᱵᱟᱝ, ᱩᱱᱤᱫᱚ ᱫᱩᱲᱩᱵ ᱡᱤᱨᱟᱹᱜ ᱞᱟᱹᱜᱤᱫ ᱛᱮᱫᱚ ᱚᱲᱟᱜ ᱥᱩᱨ ᱜᱮ ᱦᱮᱡ ᱞᱟᱜᱟᱣ ᱟᱭᱟ᱾
ᱦᱮᱸ ᱟᱯᱮ ᱥᱮᱫ ᱫᱚ ᱪᱮᱫ ᱞᱮᱠᱟ ᱠᱚ ᱪᱟᱥ ᱛᱟᱦᱮᱱᱟ ᱵᱚᱪᱷᱚᱨ ᱨᱮ ᱢᱤᱫ ᱫᱷᱟᱣ ᱥᱮ ᱵᱟᱨ ᱫᱷᱟᱣ ᱜᱟᱱ?
ᱦᱮᱸ ᱵᱚᱪᱷᱚᱨ ᱨᱮᱫᱚ ᱟᱞᱮ ᱫᱚ ᱢᱟᱱᱮ ᱞᱮᱛᱟᱲ ᱜᱮ ᱪᱟᱥ ᱛᱮᱜᱮ ᱫᱟᱲᱮ ᱞᱮᱱᱠᱷᱟᱱ ᱜᱮ ᱦᱩᱭᱩᱜᱼᱟ, ᱢᱮᱱᱠᱷᱟ ᱠᱟᱛᱷᱟ ᱫᱚ ᱦᱩᱭᱩᱜ ᱠᱟᱱᱟ ᱱᱤᱭᱟᱹ ᱠᱟᱛᱷᱟ᱾
ᱦᱮᱸ ᱟᱨ ᱡᱟᱸᱦᱟᱸ ᱡᱟᱸᱦᱟᱸ ᱠᱚᱨᱮ ᱢᱟ ᱵᱟᱨ ᱫᱷᱟᱣ ᱠᱚ ᱪᱟᱥᱮᱫ ᱠᱟᱱᱟ ᱛᱚ ᱚᱱᱟᱜᱮ ᱠᱩᱞᱤ ᱵᱟᱰᱟᱭ ᱥᱟᱱᱟᱭᱤᱫᱤᱧ ᱠᱟᱱᱟ ᱡᱮ᱾ ᱟᱯᱮ ᱥᱮᱫ ᱫᱚ ᱪᱮᱫ ᱞᱮᱠᱟ ᱠᱚ ᱪᱟᱥ ᱛᱟᱦᱮᱱᱟ ᱵᱚᱪᱷᱚᱨ ᱨᱮ ᱢᱤᱫ ᱫᱷᱟᱣ ᱥᱮ ᱵᱟᱨ ᱫᱷᱟᱣ?
ᱦᱳᱲᱳ ᱵᱟᱨ ᱫᱷᱟᱣ᱾
ᱦᱩᱲᱩ ᱫᱚ ᱵᱟᱨ ᱫᱷᱟᱣ ᱟᱨ ᱡᱟᱦᱟᱱᱟᱜ ᱤᱱᱠᱟ ᱩᱛᱩ ᱮᱢᱟᱱ ᱠᱚ ᱞᱟᱜᱟᱣ ᱛᱟᱦᱮᱱᱟ ᱥᱮ ᱵᱟᱝ ᱡᱟᱸᱦᱟᱸ ᱦᱩᱭᱩᱜ ᱠᱟᱱᱟ ᱟᱹᱞᱩ ᱠᱚ ᱠᱟᱞᱞᱟ ᱠᱚ ᱟᱨ ᱠᱩᱲᱪᱟᱹ ᱠᱚ ᱵᱷᱤᱱᱰᱤ ᱠᱚ ᱯᱚᱴᱚᱞ ᱠᱚ ᱦᱚᱛᱚᱫ ᱠᱚᱸᱰᱷᱟ᱾
ᱦᱮᱸ ᱚᱱᱟ ᱫᱚ ᱦᱩᱭ ᱫᱚ ᱦᱩᱭᱩᱜ ᱜᱮᱭᱟ ᱟᱫᱚ ᱩᱱᱟᱹᱜ ᱵᱟᱝᱞᱮ ᱢᱚᱱᱮᱭᱟᱜ ᱜᱮᱭᱟ ᱟᱞᱮ ᱫᱚ, ᱟ. ᱴᱷᱤᱭᱟᱹᱲ ᱧᱚᱜ ᱡᱟᱭᱜᱟ ᱠᱟᱱ ᱛᱟᱞᱮᱭᱟ᱾
ᱦᱮᱸ ᱢᱟᱱᱮ ᱚᱲᱟᱜ ᱨᱮ ᱡᱚᱢ ᱞᱮᱠᱟ ᱜᱮ ᱪᱟᱥ ᱦᱩᱭᱩᱜ ᱛᱟᱦᱮᱱᱟ ᱵᱟᱝ, ᱦᱩᱸ ᱟᱨ ᱱᱤᱭᱟᱹ ᱠᱚᱯᱮ ᱮᱨ ᱛᱟᱦᱮᱱᱟ ᱥᱮ ᱵᱟᱝ ᱛᱩᱲᱤ, ᱜᱩᱦᱩᱢ
ᱦᱮᱸ ᱚᱱᱟ ᱜᱩᱦᱩᱢ ᱫᱚ ᱟᱫᱚ ᱱᱚᱜᱼᱚᱭ ᱥᱚᱨᱠᱟᱨ ᱮᱢ ᱛᱟᱭᱱᱚᱢ ᱠᱷᱚᱱ ᱛᱟᱭᱱᱚᱢ ᱫᱚ ᱟᱫᱚ ᱵᱟᱝᱞᱮ ᱢᱚᱱᱮ ᱵᱟᱲᱟᱜ ᱠᱟᱱᱟ ᱾ ᱟᱨ ᱵᱟᱠᱷᱟᱱ ᱫᱚ ᱜᱩᱦᱩᱢ ᱫᱚ ᱤᱧᱦᱚᱸ ᱦᱩᱰᱤᱧ ᱢᱟᱪᱷᱟ ᱡᱚᱠᱷᱚᱱ ᱤᱧ ᱛᱟᱦᱮᱸ ᱠᱟᱱᱟ ᱩᱱ ᱥᱩᱚᱢᱚᱭ ᱧᱮᱞ ᱠᱟᱱ ᱜᱮᱭᱟ ᱜᱩᱦᱩᱢ ᱠᱚ ᱦᱚᱸ ᱮᱨ ᱫᱚ ᱦᱩᱭᱩᱜ ᱠᱟᱱ ᱛᱟᱦᱮᱸᱫ᱾
ᱦᱳᱭ, ᱟᱫᱚ ᱡᱚᱠᱷᱚᱱ ᱠᱷᱚᱡ ᱥᱚᱨᱠᱟᱨ ᱮᱢᱚᱜ ᱮ ᱮᱦᱚᱵ ᱠᱟᱫᱟ ᱛᱚᱠᱷᱚᱱ ᱠᱷᱚᱱ ᱫᱚ ᱜᱩᱦᱩᱢ ᱮᱨ ᱫᱚ ᱵᱚᱱᱫᱚ ᱠᱟᱱᱟ ᱵᱟᱝ᱾
ᱦᱮᱸ ᱩᱱᱠᱷᱚᱱ ᱫᱚ ᱟᱫᱚ ᱜᱩᱦᱩᱢ ᱮᱨ ᱠᱚᱫᱚ ᱵᱚᱱᱫᱚ ᱟᱠᱟᱱ ᱜᱮᱭᱟ᱾
ᱦᱮᱸ ᱛᱚᱵᱮ ᱛᱩᱲᱤ ᱠᱚᱫᱚ ᱯᱮ ᱦᱮᱸᱛᱚ ᱟᱨᱚ ᱡᱟᱸᱦᱟᱸ ᱡᱟᱸᱦᱟᱸ ᱠᱚᱨᱮ ᱚᱱᱟ ᱛᱤᱞᱢᱤᱧ ᱠᱚᱠᱚ ᱤᱭᱟᱹᱭ ᱛᱟᱦᱮᱱᱟ ᱚᱱᱟ ᱠᱚᱫᱚ ᱟᱯᱮᱥᱮᱫ
ᱟᱫᱚ, ᱟᱫᱚ ᱛᱤᱞᱢᱤᱧ ᱡᱟᱦᱟᱸ ᱵᱚᱱ ᱢᱮᱛᱟᱜ ᱠᱟᱱᱟ ᱚᱱᱟ ᱫᱚ ᱦᱩᱭᱩᱜ ᱦᱩᱭᱩᱜ ᱠᱟᱱᱟ ᱵᱷᱟᱫᱚᱨ ᱵᱚᱸᱜᱟ ᱠᱚ ᱮᱨᱟ᱾ ᱟᱨ ᱠᱷᱚᱥᱞᱟ ᱡᱟᱦᱟᱸ ᱵᱚᱱ ᱢᱮᱛᱟᱜ ᱟᱨ ᱠᱷᱚᱥᱞᱟ ᱡᱟᱦᱟᱸ ᱞᱟᱹᱭ ᱦᱩᱭᱩᱜ ᱠᱟᱱᱟ ᱚᱱᱟ ᱫᱚ ᱱᱚᱜᱼᱚᱭ ᱪᱟᱹᱛ ᱵᱟᱹᱭᱥᱟᱹᱠᱷ ᱠᱚ ᱮᱨᱟ ᱟᱨᱠᱤ ᱯᱷᱟᱹᱜᱩᱱ ᱪᱟᱹᱛ᱾ ᱟᱫᱚ ᱚᱱᱟᱜᱮ ᱟᱹᱰᱤ ᱦᱚᱲᱜᱮ ᱟᱹᱰᱤ ᱵᱟᱵᱚᱱ ᱵᱟᱲᱟᱭᱟ ᱟᱫᱚ ᱢᱚᱱᱮᱭᱟᱵᱚᱱ ᱛᱤᱞᱢᱤᱧ ᱟᱨ ᱮᱜ ᱠᱷᱚᱥᱞᱟ ᱫᱚ ᱢᱤᱫ ᱜᱮᱭᱟ, ᱢᱮᱱᱠᱷᱟᱱ ᱡᱟᱸᱦᱟᱸ ᱞᱮᱠᱟᱛᱮ ᱤᱧᱤᱧ ᱵᱟᱰᱟᱭ ᱧᱟᱢ ᱫᱟᱲᱮᱭᱟᱫᱟ᱾ ᱛᱤᱞᱢᱤᱧ ᱫᱚ ᱦᱟᱱᱮ ᱰᱳᱵᱳᱜ ᱨᱮᱵᱚᱱ ᱢᱮᱥᱟᱭᱟ, ᱚᱱᱟ ᱨᱮᱱᱟᱜ ᱥᱤᱵᱤᱞ ᱜᱮ ᱟᱞᱟᱫᱟ ᱟᱨ ᱱᱚᱣᱟ ᱠᱷᱚᱥᱞᱟ ᱚᱱᱟ ᱫᱚ ᱚ ᱚᱱᱟ ᱠᱷᱚᱥᱞᱟ ᱫᱚ ᱠᱷᱟᱹᱞᱤ ᱥᱩᱱᱩᱢ ᱜᱮ ᱴᱩᱢᱩᱝ ᱜᱮ ᱟᱨ ᱚᱱᱮ ᱞᱟᱫ ᱠᱟᱛᱮᱫ ᱡᱚᱢ ᱦᱚᱸ ᱦᱩᱭᱩᱜ ᱜᱮᱭᱟ ᱵᱟᱝ ᱫᱚ ᱵᱟᱝ, ᱚᱱᱟ ᱨᱮᱱᱟᱜ ᱥᱟᱫ ᱟᱨ ᱦᱟᱱᱟ ᱨᱮᱱᱟᱜ ᱥᱟᱫ ᱫᱚ ᱵᱷᱮᱱᱮᱜᱟᱨ ᱜᱮᱭᱟ ᱟᱹᱰᱤ ᱜᱮ ᱛᱩᱨᱤ ᱛᱚᱯᱷᱟᱛ ᱜᱮᱭᱟ ᱦᱟᱱᱟ ᱨᱮᱱᱟᱜ ᱡᱟᱸᱦᱟᱸ ᱥᱤᱵᱤᱞ ᱥᱚᱲᱚᱢ ᱟᱨ ᱱᱚᱣᱟ ᱨᱮᱱᱟᱜ ᱛᱤᱞᱢᱤᱧ ᱨᱮᱱᱟᱜ ᱟᱨ ᱠᱷᱚᱥᱞᱟ ᱨᱮᱱᱟᱜ ᱥᱤᱵᱤᱞ ᱥᱚᱲᱚᱢ ᱫᱚ ᱵᱟᱱᱟᱨ ᱫᱚ ᱵᱟᱝ ᱢᱤᱫᱟ᱾
ᱵᱟᱱᱟᱨ ᱢᱟᱱᱮ ᱵᱟᱱᱟᱨ ᱨᱮᱱᱟᱜ ᱡᱩᱫᱟᱹ ᱡᱩᱫᱟᱹ ᱥᱤᱵᱤᱞ ᱢᱮᱱᱟᱜᱼᱟ᱾
ᱡᱩᱫᱟᱹ ᱡᱩᱫᱟᱹ ᱥᱤᱵᱤᱞ ᱦᱮᱱᱟᱜᱼᱟ᱾
ᱦᱳᱭ᱾
ᱠᱟ ᱚᱱᱟ ᱛᱤᱧ ᱢᱮᱛᱟᱜ ᱢᱮᱭᱟ ᱪᱟᱥ ᱦᱚᱸ ᱵᱟᱨ ᱨᱚᱠᱚᱢ ᱥᱤᱡᱤᱱ ᱨᱮ ᱪᱟᱥ ᱦᱟᱹᱱᱤ ᱫᱚ ᱫᱟᱜ ᱫᱚᱢᱮ ᱫᱚᱨᱠᱟᱨᱟᱭᱟ ᱛᱤᱞᱢᱤᱧ ᱫᱚ, ᱟᱨ ᱠᱷᱚᱥᱞᱟ ᱫᱚ ᱫᱟᱜ ᱵᱟᱭ ᱥᱟᱦᱟᱣ ᱫᱟᱲᱮᱭᱟᱜᱼᱟ ᱩᱱᱤ ᱱᱟᱥᱮᱱᱟᱜ ᱛᱮᱜᱮ ᱛᱮ ᱤᱭᱟᱹ ᱡᱟᱦᱟᱸ ᱠᱚ ᱞᱮᱫᱚ ᱛᱚᱞᱢᱚᱡᱚᱜᱼᱟ᱾
ᱦᱮᱸ ᱛᱚᱞ ᱢᱚᱡ ᱜᱚᱫᱚᱜᱼᱟ ᱛᱷᱚᱲᱟ ᱜᱟᱱ ᱫᱟᱜ ᱛᱮᱜᱮ ᱵᱟᱝ?
ᱦᱮᱸ᱾
ᱦᱟᱸ ᱫᱟ ᱟᱨ ᱱᱤᱭᱟᱹ ᱤᱧ ᱵᱟᱰᱟᱭ ᱥᱟᱱᱟᱭᱤᱫᱤᱧ ᱠᱟᱱᱟ ᱮᱸᱜ ᱡᱟᱦᱟᱸ ᱡᱟᱦᱟᱸ ᱠᱚᱨᱮ ᱢᱟᱠᱚ ᱢᱮᱱᱮᱜ ᱠᱟᱱᱟ ᱡᱮ ᱦᱩᱞ ᱢᱟᱦᱟ ᱡᱟᱦᱟᱸ ᱵᱚᱱ ᱢᱟᱱᱟᱣ ᱛᱟᱦᱮᱸᱱᱟ, ᱛᱚ ᱚᱱᱟ ᱠᱚᱨᱮ ᱠᱚ ᱢᱮᱱ ᱮᱫᱟ ᱡᱮ ᱵᱚᱠᱥᱚ ᱠᱚᱫᱚ ᱟᱹᱰᱤ ᱟᱸᱴ ᱠᱚ ᱪᱟᱹᱞᱩᱭᱮᱫ ᱠᱟᱱ ᱜᱮᱭᱟ, ᱚᱱᱟ ᱨᱮᱠᱚ ᱮᱱᱮᱡ ᱥᱮᱨᱮᱧᱮᱫ ᱠᱟᱱᱟ, ᱟᱨᱚ ᱯᱨᱚᱜᱨᱟᱢ ᱠᱚᱦᱚᱸ ᱠᱚ ᱦᱩᱭ ᱦᱚᱪᱚᱭᱮᱫ ᱠᱟᱱ ᱜᱮᱭᱟ, ᱵᱟᱨᱦᱮ ᱠᱚᱨᱮ ᱠᱷᱚᱱᱚᱡ ᱩᱱᱠᱩ ᱮᱱᱮᱡ ᱠᱩᱲᱤ ᱠᱚᱲᱟ ᱠᱚᱠᱚ ᱟᱹᱜᱩᱭᱮᱜ ᱠᱚᱣᱟ, ᱛᱚ ᱱᱚᱣᱟ ᱠᱚᱫᱚ ᱞᱟᱹᱠᱛᱤ ᱠᱟᱱ ᱜᱮᱭᱟ ᱥᱮ ᱵᱟᱝ? ᱢᱟᱱᱮ ᱟᱵᱩ ᱡᱟᱦᱟᱸ ᱦᱩᱞ ᱢᱟᱦᱟᱨ ᱨᱮ?
ᱟᱫᱚ ᱚᱱᱟᱨᱮ ᱡᱟᱦᱟᱸ ᱞᱮᱠᱟ ᱧᱮᱞ ᱠᱟᱱᱟ ᱟᱫᱚ ᱵᱚᱠ ᱥᱚ ᱟᱹᱜᱩ ᱫᱚ ᱥᱮ ᱡᱟᱦᱟᱸ ᱢᱟᱭᱤᱠ ᱵᱚᱠᱥ ᱵᱚᱱ ᱞᱟᱹᱭᱮᱫ ᱫᱚ ᱚᱱᱟ ᱟᱜᱩ ᱫᱚ ᱢᱟᱱᱟᱣ ᱫᱚ ᱵᱟᱝ ᱢᱟᱱᱟᱣᱟ, ᱢᱮᱱᱠᱷᱟᱱ ᱚᱱᱟ ᱟᱵᱚ ᱡᱚᱛᱷᱟᱛ ᱞᱮᱠᱟᱱᱟᱜ ᱡᱩᱫᱤ ᱟᱵᱚ ᱠᱟᱹᱢᱤ ᱵᱚᱱ ᱠᱟᱹᱢᱤ ᱨᱮᱵᱚᱱ ᱞᱟᱜᱟᱣᱟ ᱛᱟᱦᱚᱞᱮᱧ ᱞᱟᱹᱭᱟ ᱴᱷᱤᱠᱟᱹᱱ ᱜᱮᱭᱟ ᱟᱨ ᱵᱟᱝᱠᱷᱟᱱ ᱚᱱᱮ ᱥᱮᱨᱮᱧ ᱠᱚ ᱞᱟᱜᱟᱣ ᱠᱟᱛᱮᱜ
ᱦᱳᱭ ᱦᱳᱭ ᱚᱱᱟᱜᱮ ᱤᱧ ᱫᱩᱧ ᱢᱮᱱ ᱦᱚᱪᱚᱭᱫᱟ, ᱡᱟᱦᱟᱸ ᱥᱮᱨᱮᱧ ᱠᱚ ᱪᱟᱹᱞᱩ ᱠᱟᱛᱮᱜ ᱡᱟᱦᱟᱸ ᱠᱩ ᱮᱱᱮᱡ ᱠᱟᱱᱟ,
ᱦᱩᱸ ᱚᱱᱟ ᱫᱚ ᱠᱤᱱᱛᱩᱨ ᱵᱟᱝ ᱴᱷᱤᱠᱟᱜ ᱜᱮ
ᱦᱳᱭ ᱟᱨ ᱡᱟᱦᱟᱸᱱᱟᱜ ᱧᱩ ᱵᱟᱲᱟ ᱠᱟᱛᱮᱜ ᱠᱚ ᱤᱭᱟᱹᱭᱫᱟ, ᱛᱚ ᱢᱤᱫᱴᱮᱡ ᱫᱟᱫᱟ ᱦᱚᱲᱮ ᱞᱟᱹᱭ ᱟᱹᱫᱤᱧᱟ ᱡᱮ ᱵᱟᱝ ᱱᱚᱣᱟ ᱠᱚᱫᱚ ᱤᱭᱟᱹ ᱫᱚᱨᱠᱟᱨ ᱠᱟᱱ ᱜᱮᱭᱟ, ᱟᱨ ᱡᱟᱦᱟᱸᱭ ᱩᱱᱠᱩ ᱞᱟᱹᱴᱩ ᱠᱚ ᱢᱮᱱᱟᱜ ᱠᱚᱣᱟ ᱩᱱᱠᱩ ᱠᱚᱦᱚᱸ ᱱᱚᱣᱟ ᱵᱟᱨᱮ ᱛᱮ ᱫᱚ ᱪᱮᱫ ᱦᱚᱸ ᱵᱟᱝ ᱠᱚ ᱢᱮᱱ ᱮᱫᱟ᱾
ᱟᱫᱚ ᱞᱟᱹᱴᱩ ᱠᱚ ᱦᱮᱱᱟᱜ ᱫᱚ ᱦᱮᱱᱟᱜ ᱠᱚ ᱫᱚ ᱠᱚᱜᱮᱭᱟ ᱱᱚᱣᱟ ᱨᱮᱱᱟᱜ ᱵᱤᱨᱩᱫ ᱫᱚ ᱟᱸ ᱵᱟᱠᱚ ᱞᱟᱹᱭᱟ ᱱᱤ ᱱᱤᱡᱮᱨᱟᱜ ᱜᱷᱟᱨᱚᱸᱡ ᱫᱚ ᱡᱮᱢᱚᱱ ᱱᱤᱡᱮ ᱜᱮᱢ ᱧᱮᱞᱟ ᱦᱚᱲ ᱫᱚ ᱵᱟᱭ ᱧᱮᱞᱟᱭ, ᱚᱝᱠᱟ ᱜᱮ ᱟᱫᱚ